ᱦᱩᱸ ᱫᱟᱫᱟ ᱡᱚᱦᱟᱨ ᱜᱮ᱾
ᱦᱩᱸ ᱡᱚᱦᱟᱨ ᱜᱮ᱾ ᱟᱨ ᱛᱟᱦᱚᱞᱮ ᱪᱮᱫ ᱵᱤᱱ ᱪᱤᱠᱟᱹ ᱵᱟᱲᱟᱭᱫᱟ?
ᱦᱩᱸ ᱩᱸ ᱪᱮᱫ ᱦᱚᱸ ᱵᱟᱝᱦᱟ ᱱᱤᱛᱚ ᱫᱚ ᱦᱟᱸᱜ ᱫᱩᱲᱩᱵ ᱵᱟᱲᱟ ᱠᱟᱱᱟᱞᱤᱧ᱾
ᱟᱪᱷᱟ ᱟᱪᱷᱟ ᱛᱟᱦᱞᱮ ᱟᱹᱞᱤᱧ ᱱᱚ-ᱚ ᱱᱚᱛᱮ ᱜᱚᱰᱟ ᱥᱮᱫ ᱞᱤᱧ ᱦᱮᱡ ᱱᱟ ᱚᱲᱟᱜ ᱨᱮ ᱞᱤᱧ ᱛᱟᱦᱮᱸ ᱠᱟᱱᱟ᱾
ᱟᱪᱪᱷᱟ ᱟᱪᱪᱷᱟ ᱾
ᱛᱟᱦᱚᱞᱮ ᱱᱟᱯᱟᱭ ᱜᱮᱭᱟ ᱵᱤᱱ?
ᱦᱮᱸ ᱱᱤᱛᱚᱜ ᱫᱚ ᱦᱟᱸᱜ ᱱᱟᱯᱟᱭ ᱜᱮ ᱢᱮᱱᱟᱜ
ᱟᱪᱷᱟ ᱟᱪᱷᱟ ᱛᱟᱦᱚᱞᱮ ᱛᱮᱦᱮᱸᱧ ᱟᱵᱚᱦᱟᱣᱟ ᱠᱚᱫᱚ ᱚᱠᱟ ᱞᱮᱠᱟ ᱫᱟᱜ ᱠᱮᱫᱟᱭ ᱥᱮ ᱵᱟᱝ ᱟᱯᱮ ᱥᱮᱫ?
ᱦᱮᱸ ᱟᱞᱮ ᱥᱮᱫ ᱱᱚᱜ-ᱚᱭ ᱫᱟᱜ ᱵᱟᱲᱟ ᱜᱚ ᱠᱮᱫᱟᱭ ᱦᱮᱸ ᱠᱤᱪᱷᱩ ᱠᱷᱚᱱ ᱞᱟᱦᱟ ᱟᱹᱰᱤ ᱡᱳᱨ ᱜᱮ ᱫᱟᱜ ᱠᱮᱫᱟ ᱱᱤᱛᱚᱜ ᱫᱚ ᱦᱟᱸᱜ,
ᱚᱸ ᱟᱪᱪᱷᱟ ᱵᱷᱟᱹᱜᱤ ᱜᱮ᱾
ᱦᱮᱸ, ᱟᱨ ᱟᱯᱮ ᱥᱮᱫ ᱫᱚ?
ᱦᱮᱸ ᱫᱟᱜ ᱠᱮᱜ ᱜᱮᱭᱟᱭ ᱱᱚᱛᱮ ᱦᱚᱸ ᱵᱷᱟᱹᱜᱤ ᱜᱮ᱾
ᱚ ᱟᱪᱪᱷᱟ ᱟᱪᱪᱷᱟ᱾
ᱦᱩᱸ ᱟᱨ ᱛᱟᱦᱚᱞᱮ ᱪᱮᱫ ᱠᱚᱵᱮᱱ ᱠᱟᱹᱢᱤ ᱵᱟᱲᱟᱭᱮᱫᱟ?
ᱱᱤᱛᱚᱜ ᱫᱚ ᱦᱟᱸᱜ ᱚᱱᱠᱟ ᱫᱚ ᱪᱮᱫ ᱦᱚᱸ ᱵᱟᱹᱞᱤᱧ ᱠᱟᱹᱢᱤ ᱵᱟᱲᱟᱭᱮᱜᱼᱟ᱾ ᱦᱮᱸ,
ᱟᱪᱷᱟ ᱛᱟᱦᱞᱮ ᱯᱟᱲᱦᱟᱜ ᱠᱚᱫᱚᱵᱤᱱ ᱵᱟᱹᱜᱤ ᱠᱮᱫᱟ ᱥᱮ ᱯᱟᱲᱦᱟᱜ ᱠᱟᱱ ᱜᱮᱭᱟᱵᱤᱱ?
ᱮᱸ ᱯᱟᱲᱦᱟᱜ ᱠᱟᱱ ᱜᱮᱭᱟᱞᱤᱧ ᱦᱟᱸᱜ ᱱᱤᱛᱚᱜ ᱫᱷᱟᱹᱵᱤᱡ ᱛᱮ ᱟᱹᱞᱤᱧ ᱫᱚ ᱟᱹᱣᱨᱤ ᱞᱤᱧ ᱵᱟᱹᱜᱤᱭᱟ ᱾
ᱟᱪᱪᱷᱟ ᱟᱪᱷᱟ ᱡᱟᱭᱦᱳᱠ, ᱯᱟᱲᱦᱟᱜ ᱠᱟᱱᱟᱭ ᱢᱤᱫ ᱤᱱᱟᱹᱜᱮ ᱵᱟᱠᱷᱟᱱ ᱟᱹᱰᱤᱜᱟᱱ ᱠᱩᱲᱤ ᱜᱤᱫᱟᱹᱨ ᱫᱚ ᱳᱭ ᱢᱟᱱᱮ ᱦᱳᱭᱛᱳ ᱱᱤᱛᱚᱜ ᱦᱚᱸ ᱡᱟᱦᱟᱸ ᱱᱤᱛᱚᱜ ᱪᱟᱞᱟᱜ ᱠᱟᱱᱟ, ᱦᱮᱸ ᱟᱹᱰᱤ ᱯᱟᱲᱦᱟᱜ ᱵᱟᱹᱜ ᱤᱭᱟᱹ ᱯᱟᱲᱦᱟᱜ ᱞᱮᱫᱟᱹᱧ ᱟᱹᱰᱤ ᱯᱟᱲᱦᱟᱜ ᱠᱚᱢᱯᱞᱤᱴ ᱨᱮᱜᱮ ᱠᱚ ᱵᱟᱯᱞᱟᱜ ᱠᱟᱱᱟ ᱦᱮᱸ ᱥᱮ ᱵᱟᱝ?
ᱦᱮᱸ,
ᱦᱩᱸ ᱩᱸ ᱵᱷᱟᱜᱮ ᱜᱮ, ᱛᱟᱦᱚᱞᱮ ᱛᱤᱱᱟᱹᱜ ᱥᱟᱺᱜᱤᱧ ᱵᱤᱱ ᱯᱟᱲᱦᱟᱣ ᱠᱟᱱᱟ, ᱢᱟᱱᱮ ᱯᱟᱲᱦᱟᱜ ᱠᱟᱱ ᱜᱮᱭᱟ ᱱᱤᱛᱚᱜ ᱚᱠᱟ ᱪᱟᱞᱟᱜ ᱠᱟᱱ ᱛᱟᱹᱵᱤᱱᱟ?
ᱦᱮᱸ ᱱᱤᱛᱚᱜ ᱫᱚ ᱦᱟᱸᱜ ᱟᱹᱞᱤᱧ ᱫᱚ ᱠᱚᱞᱮᱡᱽ ᱨᱮᱞᱤᱧ ᱚᱞᱚᱜᱼᱟ ᱾
ᱟᱪᱪᱷᱟ ᱟᱪᱪᱷᱟ ᱚᱠᱟᱴᱟᱜ ᱤᱭᱟᱨ ᱱᱤᱭᱟᱹ ᱫᱚ?
ᱟᱞᱤᱧᱟᱜ ᱫᱚ ᱦᱟᱸᱜ ᱥᱮᱠᱮᱱᱰ ᱤᱭᱟᱨ ᱪᱟᱞᱟᱜ ᱠᱟᱱᱟ ᱾
ᱟᱪᱪᱷᱟ ᱵᱷᱟᱜᱤ ᱜᱮ, ᱡᱟᱭᱦᱳᱠ ᱪᱮᱫ ᱛᱮᱵᱤᱱ ᱯᱟᱜ ᱠᱟᱱᱟ ᱵᱟᱝᱞᱟᱛᱮ?
ᱵᱟ ᱵᱟ ᱟᱞᱤᱧ ᱥᱛᱟᱞᱤ ᱢᱤᱰᱤᱭᱟ ᱛᱮ ᱜᱮ ᱾
ᱟᱪᱪᱷᱟ ᱛᱟᱦᱚᱞᱮ ᱛᱚ ᱟᱹᱰᱤ ᱢᱚᱸᱡᱽ ᱱᱤᱡᱮᱨᱟᱜ ᱟᱭᱳ ᱟᱲᱟᱝ ᱛᱮᱵᱮᱱ ᱯᱟᱲᱦᱟᱜ ᱠᱟᱱᱟ,
ᱦᱮᱸ ᱚᱱᱟ ᱛᱮᱜᱮ ᱦᱟᱸᱜ ᱞᱤᱧ ᱯᱟᱲᱦᱟᱜ ᱠᱟᱱᱟ᱾
ᱟᱪᱪᱷᱟ,
ᱛᱚ ᱟᱵᱤᱱ ᱫᱚ ᱪᱮᱫ ᱛᱮᱵᱤᱱ ᱯᱟᱲᱦᱟᱜ ᱜᱮᱭᱟ ᱥᱟᱱᱛᱟᱞᱤ ᱢᱤᱰᱤᱭᱟᱢ ᱥᱮ ᱵᱟᱝᱞᱟ ᱢᱤᱰᱤᱭᱟᱢ?
ᱟᱹᱞᱤᱧ ᱦᱚᱸ ᱥᱟᱱᱛᱟᱞᱤ ᱢᱤᱰᱤᱭᱟᱢ ᱾ ᱠᱟᱱ ᱜᱮᱭᱟᱞᱤᱝ ᱾
ᱚ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱾
ᱛᱟᱦᱮ ᱱᱚᱜ ᱚᱭ ᱢᱤᱫᱴᱮᱱ ᱤᱭᱟᱹ ᱢᱮᱱᱟᱜ ᱫᱚ᱾ ᱮᱠᱩᱥ ᱛᱟᱹᱨᱤᱠᱷ ᱢᱤᱫᱴᱮᱡ ᱰᱮᱯᱩᱴᱮᱥᱚᱱ ᱢᱮᱱᱟᱜ ᱫᱚ ᱾ ᱛᱟᱦᱚᱞᱮ ᱵᱟᱲᱟᱭᱟᱵᱤᱱ ᱥᱮ ᱵᱟᱝ ᱚᱱᱟ ᱠᱷᱚᱵᱚᱨ ᱫᱚ? ᱵᱤᱭᱰ ᱠᱚᱞᱮᱡᱽ
ᱟᱪᱪᱷᱟ, ᱦᱮᱸ ᱚᱱᱟ ᱤᱫᱤ ᱠᱟᱛᱮᱜ ᱫᱚ ᱦᱟᱜ ᱠᱟᱹᱴᱤᱡ ᱠᱟᱹᱴᱤᱡ ᱞᱤᱧ ᱟᱸᱡᱚᱢ ᱟᱠᱟᱫᱟ, ᱟᱫᱚ ᱚᱠᱟ ᱴᱷᱟᱶ ᱨᱮ ᱦᱩᱭᱩᱜᱼᱟᱜ ᱚᱱᱟ ᱫᱚ ᱴᱷᱤᱠ ᱥᱟᱹᱦᱤᱡ ᱵᱟᱰᱟᱭ ᱵᱟᱹᱱᱩᱜᱼᱟ᱾ ᱟᱨ ᱩᱱ ᱦᱤᱞᱚᱜᱜ ᱮᱠᱩᱥ ᱛᱟᱹᱨᱤᱠᱷ ᱦᱟᱸᱜ ᱪᱮᱫ ᱠᱚᱠᱚ ᱥᱟᱯᱲᱟᱣ ᱟᱠᱟᱫᱟ ᱚᱱᱟ ᱤᱫᱤ ᱠᱟᱛᱮ ᱦᱚᱸ ᱩᱱᱟᱹᱜ ᱵᱟᱰᱟᱭ ᱵᱟᱹᱱᱩᱜᱼᱟ ᱾
ᱟᱪᱪᱷᱟ ᱟᱪᱪᱷᱟ ᱡᱟᱭᱦᱳᱠ ᱟᱫᱚ ᱪᱟᱞᱟᱣ ᱫᱚ ᱪᱟᱞᱟᱜ ᱵᱤᱱ ᱥᱮ ᱢᱟᱱᱮ, ᱥᱮᱴᱮᱨ ᱠᱚᱜ ᱵᱤᱱ ᱠᱟᱨᱚᱱ ᱱᱚᱣᱟ ᱫᱚ ᱟᱵᱚ ᱠᱚ ᱞᱟᱹᱜᱤᱫ ᱜᱮᱛᱚ, ᱧᱮᱞ ᱟᱹᱰᱤ ᱫᱤᱱ ᱠᱷᱚᱱᱟᱜ ᱛᱚ ᱵᱤ ᱮᱰ ᱠᱚᱞᱮᱡᱽ ᱞᱟᱹᱭ ᱞᱟᱹᱭ ᱛᱮ ᱞᱟᱹᱭ ᱛᱮ ᱱᱚᱜᱼᱚᱭ ᱵᱟᱠᱚ ᱮᱢ ᱠᱟᱫ ᱵᱚᱱᱟ, ᱟᱨ ᱱᱤᱛᱚᱜ ᱡᱩᱫᱤ ᱠᱚᱞᱮᱡᱮᱢ ᱠᱚᱢᱯᱞᱤᱴᱟ ᱮᱢ ᱮ ᱠᱚᱢ ᱠᱚᱨᱟᱣᱟ ᱟᱫᱚ ᱵᱤᱮᱰ ᱡᱩᱫᱤ ᱵᱟᱢ ᱠᱚᱨᱟᱣᱟ ᱛᱟᱦᱚᱞᱮ ᱮᱸ ᱵᱮᱠᱟᱨ ᱧᱚᱜ ᱵᱟᱢ ᱛᱟᱦᱮᱱᱟ, ᱦᱮᱸ ᱥᱮ ᱵᱟᱝ?
ᱦᱮᱸ᱾
ᱦᱟᱭ ᱤᱥᱠᱩᱞ ᱨᱮᱫᱚ ᱪᱤᱠᱟᱹᱛᱮᱢ ᱠᱟᱹᱢᱤ ᱫᱟᱲᱮᱭᱟᱜᱼᱟ ᱵᱤᱭᱮᱰ ᱵᱟᱢ ᱠᱚᱨᱟᱣ ᱞᱮᱠᱷᱟᱡ ᱫᱚ ᱾
ᱦᱮᱸ ᱡᱟᱭᱦᱳ ᱦᱜ ᱟᱹᱰᱤ ᱱᱟᱯᱟᱭ ᱥᱟᱛᱟᱢ ᱵᱤᱱ ᱥᱟᱵ ᱨᱟᱠᱟᱵ ᱟᱠᱟᱜᱼᱟ, ᱟᱫᱚ ᱚᱱᱟ ᱫᱚ ᱦᱟᱸᱜ ᱟᱹᱞᱤᱧ ᱫᱚ ᱴᱷᱤᱠᱟᱹ ᱵᱩᱴᱟᱹ ᱥᱟᱺᱦᱤᱡ ᱫᱚ ᱵᱟᱟᱹᱞᱤᱧ ᱵᱟᱲᱟᱭ ᱟᱠᱟᱟᱜᱼᱟ ᱦᱟᱸᱜ ᱩᱱ ᱦᱤᱞᱳᱜ ᱚᱠᱟ ᱴᱷᱟᱶ ᱨᱮ ᱦᱩᱭᱩᱜᱼᱟ, ᱡᱷᱟᱲᱜᱨᱟᱢ ᱨᱮᱱᱟᱜ
ᱟᱪᱪᱷᱟ ᱡᱷᱟᱲᱜᱨᱟᱢ ᱚᱱᱮ ᱤᱭᱟᱹ ᱴᱷᱮᱱ ᱜᱮ ᱦᱩᱭᱩᱜᱼᱟ ᱦᱜ ᱯᱟᱸᱪ ᱢᱟᱛᱷᱟ ᱢᱳᱲ ᱴᱷᱮᱱ ᱾ ᱟᱫᱚ ᱦᱟᱸᱜ ᱪᱟᱞᱟᱜ ᱟᱠᱚ ᱛᱚ ᱵᱩᱡᱤᱭᱟᱵᱤᱱ ᱟᱨᱚ ᱜᱟᱛᱮ ᱠᱚ ᱢᱮᱱᱟᱜ ᱠᱚᱣᱟ ᱛᱚ ᱾ ᱟᱨ ᱱᱚᱣᱟ ᱫᱚ ᱟᱵᱚᱣᱟᱜ ᱟᱹᱭᱫᱟᱹᱨ ᱦᱟᱛᱟᱣ ᱞᱟᱹᱜᱤᱫ ᱠᱟᱱᱟ ᱥᱮ ᱾ ᱚᱱᱟᱨᱮ ᱛᱟᱭᱚᱢ ᱞᱮᱠᱷᱟᱱ ᱫᱚ ᱵᱟᱭ ᱜᱟᱱᱚᱜᱼᱟ ᱾
ᱦᱮᱸ ᱦᱮᱸ ᱦᱮᱸ ᱾
ᱢᱟᱱᱮ ᱟᱨ ᱱᱚᱝᱠᱟ ᱠᱟᱛᱮᱜ ᱜᱮ ᱨᱮᱡ ᱦᱟᱛᱟᱣ ᱡᱚᱝᱟᱜ ᱦᱩᱭᱩᱜᱼᱟ ᱱᱤᱡᱮᱨᱟᱜ ᱟᱹᱭᱫᱟᱹᱨ ᱫᱚ ᱟᱵᱚᱣᱟᱜ ᱦᱚᱜ ᱟᱹᱭᱫᱟᱹᱨ ᱾ ᱵᱟᱠᱷᱟᱡ ᱱᱚᱜᱼᱚᱭ ᱩᱱᱫᱤᱱ ᱠᱷᱚᱱᱟᱜ ᱢᱮᱱ ᱦᱩᱭᱩᱜ ᱠᱟᱱᱟ ᱢᱮᱱ ᱢᱮᱱᱛᱮ ᱞᱟᱸᱜᱟ ᱦᱩᱭᱱᱟ ᱟᱫᱚ ᱟᱫᱚ ᱵᱟᱠᱚ ᱞᱟᱹᱭᱟ ᱵᱩᱦᱩ ᱧᱮᱞ ᱦᱩᱭ ᱠᱟᱱᱟ ᱟᱫᱚ ᱱᱤᱛᱚᱜ ᱫᱚ ᱮᱴᱟᱜ ᱨᱚᱠᱚᱢ ᱵᱷᱟᱵ ᱛᱮᱵᱚᱱ ᱧᱮᱞᱟ ᱦᱮᱸ ᱥᱮ ᱵᱟᱝ?
ᱟᱪᱪᱷᱟ ᱟᱪᱪᱷᱟ, ᱛᱟᱦᱚᱞᱮ ᱚᱱᱟ ᱢᱟᱦᱟᱸᱜ ᱢᱟᱱᱮ ᱡᱟᱦᱟᱸ ᱢᱟᱱᱮ ᱚᱱᱟ ᱫᱚ ᱨᱮᱞᱤ ᱞᱮᱠᱟ ᱠᱚ ᱫᱚᱦᱚ ᱠᱟᱜᱼᱟ ᱵᱟᱝ?
ᱦᱮᱸ ᱦᱮᱸ ᱨᱮᱞᱤ ᱞᱮᱠᱟ ᱠᱚ ᱫᱚᱦᱚ ᱠᱟᱜᱼᱟ ᱱᱟᱦᱟᱜ᱾
ᱡᱟᱭᱦᱳᱠ ᱟᱵᱤᱱᱟᱜ ᱠᱟᱛᱷᱟ ᱟᱸᱡᱚᱢ ᱠᱟᱛᱮᱜ ᱡᱚᱛᱚ ᱴᱩᱠᱩ ᱢᱚᱱᱮ ᱦᱩᱭᱩᱜ ᱠᱟᱱᱟ ᱡᱟᱹᱱᱤᱡ ᱠᱷᱟᱱ ᱦᱟᱸᱜ ᱚᱱᱟ ᱫᱚ ᱨᱟᱸᱜᱟᱣᱱᱟ ᱛᱟᱲᱟᱢ ᱮᱸ ᱦᱩᱭᱩᱜᱼᱟ ᱦᱟᱸᱜ ᱡᱟᱹᱱᱤᱡ᱾
ᱦᱩᱭᱩᱜ ᱜᱮ, ᱠᱟᱨᱚᱱ ᱟᱹᱰᱤ ᱫᱤᱱ ᱠᱷᱚᱡ ᱢᱮᱱ ᱢᱮᱱᱛᱮ ᱛᱚ ᱦᱚᱸᱜ-ᱚᱭ ᱱᱩᱱᱟᱹᱜ ᱢᱮᱱ ᱦᱩᱭᱱᱟ ᱩᱠᱩᱨ ᱛᱚ ᱵᱟᱠᱚ ᱮᱢᱟᱜ ᱵᱚᱱᱟ᱾ ᱛᱟᱯᱚᱨ ᱟᱵᱚ ᱨᱮᱱ ᱛᱚ ᱩᱱᱟᱹᱜ ᱜᱟᱱ ᱥᱴᱩᱰᱮᱱᱴ ᱟᱹᱰᱤ ᱦᱚᱲ ᱦᱚᱭᱛᱳ ᱱᱤᱛᱚᱜ ᱯᱟᱥ ᱟᱣᱩᱴ ᱠᱟᱛᱮᱜ ᱢᱮᱱᱟᱜ ᱠᱟᱜ ᱠᱚᱣᱟ ᱩᱝᱠᱩ ᱠᱤ ᱩᱱᱟᱹᱜ ᱫᱤᱱ ᱠᱚ ᱫᱩᱲᱩᱵ ᱠᱟᱜᱼᱟ ᱦᱮᱸᱥᱮ ᱵᱟᱝ? ᱢᱤᱫ ᱵᱟᱨ ᱵᱚᱪᱷᱚᱨ ᱡᱩᱫᱤ ᱫᱩᱲᱩᱵᱼᱟᱭ ᱛᱟᱦᱚᱞᱮ ᱢᱤᱫ ᱵᱟᱨ ᱵᱚᱪᱷᱚᱨ ᱢᱟᱱᱮ ᱟᱭᱟᱜ ᱛᱚ ᱢᱤᱫᱴᱮᱱ ᱩᱢᱮᱨ ᱯᱚᱨᱚᱢ ᱪᱟᱞᱟᱜ ᱠᱟᱱᱟ᱾
ᱦᱮᱸ ᱦᱮᱸ᱾
ᱦᱩᱸ᱾ ᱡᱟᱭᱦᱳᱠ ᱫᱮᱠᱷᱤ ᱟᱫᱚ ᱛᱤᱱᱟᱹᱜᱴᱟ ᱵᱚ ᱥᱚᱯᱷᱚᱞᱚᱜ ᱠᱟᱱᱟ ᱦᱟᱸᱜ, ᱟᱫᱚ ᱡᱚᱛᱚ ᱡᱩᱫᱤ ᱵᱚᱱ ᱡᱩᱢᱤᱫᱟ ᱥᱚᱯᱷᱚᱞ ᱫᱚᱵᱚᱱ ᱧᱟᱢ ᱜᱮᱭᱟ᱾
ᱦᱮᱸ ᱚᱱᱟ ᱫᱚ ᱦᱟᱸᱜ ᱟᱹᱰᱤ ᱢᱟᱨᱟᱝ ᱦᱮᱸ ᱦᱤᱸᱥ ᱠᱟᱱ ᱜᱮᱭᱟ ᱪᱮᱫᱟᱜ ᱥᱮ ᱟᱵᱚ ᱫᱚ ᱛᱤᱱᱟᱹᱜ ᱵᱚᱱ ᱡᱩᱢᱤᱫᱚᱜᱼᱟ ᱩᱱᱟᱹᱜ ᱜᱮ ᱟᱵᱚ ᱠᱮᱴᱮᱡ ᱵᱚᱱ ᱛᱟᱦᱮᱸᱱᱟ, ᱟᱫᱚ ᱛᱟᱦᱚᱞᱮ ᱠᱷᱟᱱ ᱦᱟᱸᱜ ᱩᱱ ᱦᱤᱞᱳᱜ ᱫᱚ ᱠᱚ, ᱮᱸ ᱪᱮᱫ ᱞᱮᱠᱟ ᱵᱷᱟᱵᱛᱮ ᱢᱟᱱᱮ ᱥᱟᱱᱛᱟᱞᱤ ᱢᱤᱰᱤᱭᱟᱢ ᱨᱮᱱ ᱥᱟᱱᱟᱢ ᱯᱟᱹᱴᱷᱩᱣᱟᱹ ᱜᱮ ᱠᱚ ᱥᱮᱞᱮᱫᱚᱜ ᱠᱟᱱᱟ ᱥᱮ ᱚᱠᱟ ᱚᱠᱟ ᱠᱚᱞᱮᱡᱽ ᱨᱮᱱ ᱦᱟᱸᱜ
ᱟᱸ ᱥᱟᱱᱛᱟᱞᱤ ᱢᱤᱰᱤᱭᱟᱢ ᱨᱮᱱ ᱥᱟᱱᱟᱢ ᱯᱟᱹᱴᱷᱩᱣᱟᱹ ᱛᱟᱦᱮᱸ ᱜᱮ, ᱟᱨᱚ ᱦᱟᱸᱜ ᱠᱚᱞᱮᱡᱽ ᱠᱚᱨᱮᱱ ᱢᱮᱱᱟᱜ ᱠᱟᱜ ᱠᱚᱣᱟ, ᱡᱟᱦᱟᱸ ᱮᱴᱟᱜ ᱠᱚᱞᱮᱡᱽ ᱠᱚ ᱢᱮᱱᱟᱜ-ᱟ᱾ ᱛᱟᱯᱚᱨ ᱮᱢᱱᱤ ᱡᱟᱦᱟᱸ ᱚᱱᱟ ᱟᱸᱡᱚᱢ ᱠᱟᱛᱮᱜ ᱪᱟᱞᱟᱣ ᱫᱚ ᱚᱱᱟ ᱛᱚ ᱟᱨᱚ ᱵᱷᱟᱹᱜᱤ ᱠᱟᱛᱷᱟ ᱡᱮ ᱵᱟᱝ ᱤᱧ ᱵᱟᱹᱧ ᱯᱟᱲᱦᱟᱜ ᱠᱟᱱ ᱨᱮᱦᱚᱸ ᱛᱚ ᱡᱟ ᱟᱵᱚ ᱨᱮᱱ ᱦᱚᱲ ᱦᱚᱯᱚᱱ ᱜᱮᱛᱚ ᱠᱚ ᱯᱟᱲᱦᱟᱜ ᱠᱟᱱᱟ ᱛᱟᱦᱚᱞᱮ ᱚᱱᱟ ᱮᱸ ᱟᱹᱭᱫᱟᱹᱨ ᱧᱟᱢ ᱞᱟᱹᱜᱤᱫ ᱚᱸᱰᱮ ᱜᱚᱲᱚ ᱫᱚ ᱟᱹᱰᱤ ᱢᱤᱫᱴᱟᱝ ᱢᱟᱨᱟᱝ ᱡᱤᱱᱤᱥ ᱠᱟᱱᱟ ᱦᱮᱸᱥᱮ ᱵᱟᱝ?
ᱟᱪᱪᱷᱟ ᱡᱟᱭᱦᱳᱠ,
ᱛᱚ ᱟᱨ ᱥᱩᱫᱩ ᱢᱤᱫ ᱦᱚᱲ ᱮᱠᱞᱟ ᱞᱟᱹᱜᱤᱫ ᱫᱚ ᱵᱟᱝ ᱠᱟᱱᱟ ᱥᱮ ᱢᱤᱫᱴᱮᱱ ᱮᱠᱟᱞᱟ ᱮᱸᱻ ᱥᱚᱝᱜᱚᱴᱷᱚᱱ ᱦᱚᱸ ᱵᱟᱭ ᱤᱭᱟᱹᱜ-ᱟ ᱚᱱᱟ ᱡᱚᱛᱚ ᱥᱴᱩᱰᱮᱱᱴ ᱞᱟᱹᱜᱤᱫ ᱠᱟᱱᱟ, ᱡᱟᱦᱟᱸᱭ ᱠᱩ ᱯᱟᱲᱦᱟᱜ ᱠᱟᱱᱟ ᱠᱚ ᱥᱮ ᱦᱟᱯᱮᱱ ᱫᱤᱱ ᱨᱮ ᱦᱟᱸᱜ ᱚᱸ ᱚᱱᱟ ᱡᱟᱭᱜᱟ ᱨᱮᱠᱚ ᱪᱟᱞᱟᱜ-ᱟ, ᱟᱫᱚ ᱵᱤᱭᱮᱰ ᱠᱚᱞᱮᱡᱽ ᱫᱚ ᱟᱫᱚ ᱚᱠᱟᱨᱮ ᱠᱚᱨᱟᱣ-ᱟ ᱵᱤᱭᱮᱰ ᱫᱚ ᱚᱠᱟ ᱨᱮ ᱠᱚᱨᱟᱭ ᱥᱟᱱᱛᱟᱞᱤ ᱫᱚ ᱵᱟᱹᱱᱩᱜ-ᱟ ᱛᱚ᱾
ᱦᱮᱸᱻ᱾
ᱦᱩᱸ᱾
ᱡᱟᱭᱦᱳᱠ ᱱᱟᱦᱟᱜ ᱛᱟᱦᱚᱞᱮ ᱞᱟᱹᱭ ᱥᱚᱫᱚᱨ ᱠᱮᱜ-ᱟ ᱵᱮᱱ, ᱩᱱ ᱦᱤᱞᱳᱜ ᱫᱚ ᱦᱟᱸᱜ ᱥᱮᱞᱮᱫ ᱦᱩᱭᱩᱜ ᱜᱮᱭᱟ ᱱᱤᱥᱪᱚᱭ ᱪᱟᱞᱟᱣ ᱦᱩᱭᱩᱜ-ᱟ᱾
ᱦᱩᱸ ᱦᱩᱸ ᱦᱩᱸ, ᱮᱠᱫᱚᱢ ᱮᱠᱫᱚᱢ᱾ ᱟᱨ ᱛᱟᱦᱚᱞᱮ ᱮᱸ ᱟᱵᱤᱱ ᱫᱚ ᱚᱠᱟᱴᱟᱜ ᱥᱟᱛᱟᱢ ᱛᱮᱵᱤᱱ ᱯᱟᱲᱦᱟᱜ ᱠᱟᱱᱟ?
ᱟᱞᱤᱧ ᱫᱚ ᱦᱟᱸᱜ ᱱᱤᱛᱚᱜ ᱫᱚ ᱚᱱᱟ ᱱᱟᱜᱟᱢ ᱤᱫᱤ ᱠᱟᱛᱮᱜ ᱜᱮ ᱦᱟᱸᱜ ᱞᱤᱧ ᱯᱟᱲᱦᱟᱜ ᱠᱟᱱᱟ ᱱᱟᱜᱟᱢ ᱥᱟᱛᱟᱢ ᱠᱟᱱ ᱛᱟᱞᱤᱧ᱾
ᱮ ᱩᱸ ᱡᱮᱵᱮᱱ ᱡᱚᱛᱚ ᱦᱚᱲ ᱵᱟᱠᱚ ᱠᱩᱥᱤᱭᱟᱜ ᱜᱮᱭᱟ ᱚᱱᱟ ᱱᱟᱜᱟᱢ ᱡᱤᱱᱤᱥ ᱴᱟᱜ ᱫᱚ ᱾ ᱞᱟᱹᱭᱟᱠᱚ ᱟᱹᱰᱤ ᱤᱭᱟᱹ ᱜᱮᱭᱟ ᱢᱟᱱᱮ ᱟᱹᱰᱤ ᱤᱭᱟᱹ ᱟᱨᱠᱤ, ᱦᱟᱴ ᱧᱚᱜ ᱜᱮᱭᱟ ᱵᱟᱠᱚ ᱞᱟᱹᱭᱟ ᱱᱟᱜᱟᱢ ᱫᱚ? ᱪᱤᱠᱟᱹᱛᱮ ᱥᱟᱞ ᱠᱚᱢ ᱫᱤᱥᱟᱹ ᱫᱚᱦᱚᱭᱟ᱾
ᱦᱮᱸ ᱟᱫᱚ ᱱᱟᱜᱟᱢ ᱫᱚ ᱛᱤᱱᱟᱹᱜ ᱜᱮᱢ ᱯᱟᱲᱦᱟᱜ-ᱟ ᱾ ᱩᱱᱟᱹᱜ ᱜᱮᱢ ᱫᱤᱥᱟᱹ ᱫᱚᱦᱚᱸ ᱫᱟᱲᱮᱭᱟᱜ-ᱟ ᱾ ᱪᱮᱫᱟᱜ ᱥᱮ ᱱᱟᱜᱟᱢ ᱢᱟᱱᱮ ᱜᱮ ᱢᱟᱱᱮ ᱥᱮᱫᱟᱭ ᱨᱮᱱᱟᱜ ᱠᱟᱛᱷᱟ ᱡᱟᱦᱟᱸ ᱛᱤᱱᱟᱹᱜ ᱦᱟᱸᱜ ᱢᱮᱱᱟᱜ-ᱟ᱾ ᱚᱱᱮ ᱚᱱᱟ ᱠᱚ ᱦᱮᱸ
ᱛᱚᱵᱮ ᱚᱱᱟ ᱱᱟᱜᱟᱢ ᱯᱟᱲᱦᱟᱜ ᱨᱮ, ᱤᱱᱴᱟᱨᱮᱥᱴᱤᱝ ᱦᱚᱸ ᱢᱮᱱᱟᱜ-ᱟ᱾ ᱟᱹᱰᱤ ᱪᱮᱦᱨᱟ᱾
ᱦᱮᱸ
ᱟᱫᱚ ᱡᱚᱛᱚ ᱦᱚᱲ ᱦᱚᱭᱛᱳ ᱵᱟᱵᱚᱱ ᱠᱩᱥᱤᱭ ᱫᱟᱲᱮᱭᱟᱜ-ᱟ ᱾ ᱟᱫᱚ ᱡᱟᱦᱟᱸᱭ ᱦᱚᱳᱭᱛᱳ ᱚᱱᱟ ᱤᱱᱴᱟᱨᱮᱥᱴ ᱛᱟᱦᱮᱱ ᱛᱚ ᱩᱱᱤ ᱫᱚ ᱴᱷᱤᱠ ᱜᱮ ᱵᱩᱡᱷᱟᱹᱣᱟ ᱾ ᱚᱱᱟ ᱱᱟᱜᱟᱢ ᱯᱟᱲᱦᱟᱣ ᱫᱚ᱾
ᱦᱮᱸ ᱦᱮᱸ ᱛᱟᱦᱚᱞᱮ ᱚᱱᱮᱦᱟᱜ ᱡᱟᱦᱟᱸ ᱵᱮᱱ ᱞᱟᱹᱭ ᱠᱮᱫᱟ᱾ ᱮᱠᱩᱥ ᱛᱟᱹᱨᱤᱠᱷ ᱚᱱᱟ ᱫᱚ ᱩᱱᱠᱩ ᱫᱚ ᱛᱤ ᱨᱮᱠᱚ ᱞᱟᱹᱭ ᱦᱚᱪᱚᱸ ᱠᱟᱜ-ᱟ᱾ ᱢᱟᱱᱮ ᱚᱱᱠᱟᱱᱟᱜ ᱟᱵᱚᱣᱟᱜ ᱢᱤᱫᱴᱮᱱ ᱴᱷᱟᱹᱣᱠᱟᱹ
ᱟᱫᱚ ᱛᱤᱱᱟᱹᱜ ᱛᱟᱲᱟᱛᱟᱲᱤ ᱦᱚᱲ ᱠᱚ ᱡᱟᱣᱨᱟᱜ ᱠᱟᱱᱟ ᱾ ᱚᱱᱟ ᱦᱩᱭᱩᱼᱜ ᱠᱟᱱᱟ ᱵᱮᱯᱟᱨ᱾ ᱫᱟᱜ ᱫᱤᱱ ᱵᱮᱯᱟᱨ ᱠᱟᱱᱟ ᱛᱚ᱾ ᱧᱮᱞ ᱵᱮᱱ ᱦᱟᱸᱜ ᱦᱚᱭ ᱛᱳ ᱚᱸ ᱚᱸ ᱮᱢᱚᱱ ᱴᱟᱭᱤᱢ ᱫᱟᱜ ᱠᱮᱫᱟ ᱦᱚᱲ ᱠᱚ ᱩᱸᱰᱩᱠᱚᱜ ᱠᱟᱱ ᱛᱟᱦᱮᱱᱟ ᱾ ᱟᱨ ᱠᱟᱹᱴᱤᱡ ᱠᱚ ᱵᱤᱞᱚᱢᱚᱜ-ᱟ ᱾ᱚᱱᱮ ᱚᱝᱠᱟ ᱟᱨᱠᱤ
ᱦᱮᱸ ᱟᱫᱚ ᱵᱚᱱ ᱵᱤᱞᱚᱢᱚᱜ ᱨᱮᱦᱚᱸ ᱱᱷᱟᱜ ᱟᱵᱚᱱᱟᱜ, ᱫᱚ ᱢᱤᱫᱴᱮᱱ ᱴᱷᱟᱹᱣᱠᱟᱹ ᱜᱷᱚᱴᱟᱣ ᱚᱠᱛᱚ ᱫᱚ ᱛᱟᱦᱮᱱ ᱞᱟᱹᱠᱛᱤᱜ ᱠᱟᱱᱟ᱾
ᱦᱩᱸ ᱦᱩᱸ ᱦᱩᱸ
ᱛᱟᱦᱚᱞᱮ ᱟᱹᱵᱤᱱ ᱫᱚ ᱦᱟᱸᱜ ᱩᱱ ᱦᱤᱞᱚᱜ ᱫᱚᱵᱮᱱ ᱥᱮᱞᱮᱫᱚ-ᱜ ᱠᱟᱱᱟ᱾ ᱥᱮ ᱵᱟᱝ? ᱞᱟᱹᱭ ᱫᱟᱹᱞᱤᱧ ᱟᱹᱞᱤᱧ, ᱟᱹᱵᱤᱱ ᱫᱚ ᱦᱟᱸᱜ ᱩᱱ ᱦᱤᱞᱳᱜ ᱛᱚᱵᱮ ᱵᱤᱱ ᱥᱮᱞᱮᱫᱚᱜ-ᱟ᱾ ᱥᱮ ᱦᱟᱸᱜ ᱵᱟᱝ ᱚᱱᱟ ᱠᱟᱹᱢᱤ ᱦᱚᱨᱟ ᱨᱮ?
ᱚᱱᱟ ᱨᱮ ᱵᱟᱝ ᱥᱮᱱ ᱞᱮᱱᱠᱷᱟᱱ ᱫᱚ ᱪᱤᱠᱟᱹᱛᱮ ᱦᱩᱭᱩᱜ-ᱟ᱾ ᱚᱱᱟ ᱱᱤᱡᱮᱨᱟᱜ ᱫᱟᱹᱵᱤ ᱠᱟᱱᱟ᱾ ᱡᱚᱛᱚ ᱦᱚᱲᱟᱜ ᱫᱟᱹᱵᱤ ᱠᱟᱱᱟ᱾ ᱡᱚᱛᱚ ᱦᱚᱲ ᱥᱮᱞᱮᱫᱚ-ᱜ ᱦᱩᱭᱩᱜ-ᱟ᱾ ᱮᱠᱫᱚᱢ ᱟᱹᱞᱤᱧ ᱫᱚ ᱥᱮᱴᱮᱨ ᱜᱮᱞᱤᱧ ᱛᱟᱦᱮᱱᱟ ᱾ᱦᱮᱸ ᱦᱩᱸ
ᱡᱟᱭᱦᱳᱠ, ᱟᱫᱚ ᱛᱤᱱᱟᱹᱜ ᱜᱮ ᱰᱷᱮᱨ ᱦᱚᱲ ᱵᱚᱱ ᱥᱮᱞᱮᱫᱚᱜ-ᱟ ᱾ᱩᱱᱟᱹᱜ ᱜᱮ ᱱᱟᱯᱟᱭᱚᱜ-ᱟ᱾
ᱦᱩᱸ ᱦᱩᱸ ᱛᱚᱵᱮ ᱛᱚ ᱠᱚ ᱞᱟᱹᱭᱟ, ᱵᱟᱝ ᱡᱩᱢᱤᱫ ᱢᱮᱱᱟᱜ ᱛᱟᱠᱚᱣᱟ ᱾ᱟᱫᱚ ᱠᱚᱢ ᱦᱚᱲ ᱪᱟᱞᱟᱣ ᱠᱟᱛᱮᱜ ᱫᱚ ᱦᱟᱸᱜ ᱪᱮᱫ ᱵᱚᱱ ᱪᱤᱠᱟᱹᱭᱟ ᱦᱮᱸ ᱥᱮ ᱵᱟᱝ?
ᱦᱮᱸ ᱟᱫᱚ ᱡᱟᱦᱟᱸ ᱴᱷᱟᱶ ᱨᱮ, ᱡᱟᱹᱥᱛᱤ ᱦᱚᱲ ᱠᱚ ᱛᱟᱦᱮᱱᱟ ᱾ᱟᱨ ᱚᱱᱟ ᱟᱨ ᱡᱟᱦᱟᱱᱟ-ᱜ ᱠᱟᱹᱢᱤᱦᱚᱨᱟ ᱥᱟᱵ ᱵᱟᱠᱷᱨᱟ ᱛᱮ, ᱡᱩᱫᱤ ᱢᱤᱫ ᱵᱟᱨ ᱦᱚᱲ ᱜᱮᱢ ᱩᱰᱩᱠᱚᱜ-ᱟ ᱾ᱛᱟᱦᱚᱞᱮ ᱮᱴᱟᱜ ᱦᱚᱲ ᱦᱚᱸ ᱦᱟᱸᱜ-ᱮ ᱯᱚᱥᱲᱟᱜ ᱜᱚᱫ ᱢᱮᱭᱟ ᱚᱸᱰᱮ ᱫᱚ, ᱦᱮᱸ ᱦᱮᱸ
ᱚᱸᱰᱮ ᱫᱚᱢᱮᱞ - ᱫᱚᱢᱮᱞ ᱦᱚᱲᱮᱢ ᱡᱟᱣᱨᱟᱜᱼᱟ᱾ ᱛᱚᱵᱮ ᱛᱚ ᱞᱟᱭ ᱟᱠᱚ ᱵᱟᱝ ᱮᱸ ᱡᱩᱢᱤᱫ ᱢᱮᱱᱟᱜ ᱛᱟᱠᱚᱣᱟ᱾
ᱦᱮᱸ
ᱡᱟᱦᱟᱱᱟ-ᱜ ᱠᱟᱹᱢᱤ ᱨᱮᱦᱚᱸ ᱧᱮᱞ ᱵᱤᱱ, ᱟᱵᱚᱣᱟᱜ ᱡᱟᱦᱟᱸ ᱟᱵᱚᱣᱟ-ᱜ ᱦᱚᱠ ᱟᱹᱭᱫᱟᱹᱨ ᱟᱨ ᱮᱴᱟᱜ ᱡᱤᱱᱤᱥ ᱠᱚ ᱾ᱱᱚᱝᱠᱟ ᱚᱱᱠᱟ ᱥᱚᱞᱦᱮ ᱛᱮᱫᱚ ᱵᱟᱵᱚᱱ ᱧᱟᱢ ᱠᱟᱫᱟ ᱱᱚᱝᱠᱟ᱾ ᱱᱳᱠᱟ ᱞᱟᱲᱟᱣᱱᱟ ᱥᱮ ᱱᱚᱝᱠᱟ ᱢᱤᱫᱴᱮᱱ ᱩᱫᱭᱮᱜᱽ ᱦᱟᱛᱟᱣ ᱠᱟᱛᱮᱫ ᱜᱮ ᱧᱟᱢ ᱦᱩᱭ ᱟᱠᱟᱱᱟ
ᱦᱮᱸ ᱾ ᱟᱨ ᱚᱱᱟ ᱞᱟᱦᱟ ᱦᱟᱸᱜ ᱢᱤᱫᱴᱝ ᱞᱤᱧ ᱟᱸᱡᱚᱢ ᱞᱮᱜᱼᱟ ᱾ᱡᱮᱢᱚᱱ ᱨᱟᱢᱜᱚᱲ ᱡᱟᱦᱟᱸ ᱟᱵᱚᱱᱟᱜ ᱰᱤ ᱮᱞ ᱮᱰ ᱠᱚᱞᱮᱡᱽ ᱢᱮᱱᱟᱜᱼᱟ᱾ ᱥᱟᱱᱛᱟᱞᱤ ᱢᱤᱰᱤᱭᱟᱢ ᱛᱮ, ᱚᱸᱰᱮ ᱦᱚᱸ ᱪᱮᱫ ᱟᱰᱤ ᱟᱢᱫᱟ ᱚᱱᱠᱟ, ᱢᱟᱱᱮ ᱰᱟᱦᱟᱨ ᱮᱥᱮᱫ ᱠᱚ ᱦᱩᱭ ᱟᱠᱟᱱᱟ᱾ ᱚᱱᱟ ᱦᱚᱛᱮᱜ ᱛᱮᱜᱮ ᱦᱟᱸᱜ ᱦᱮᱸ ᱚᱱᱟ ᱦᱚᱛᱮᱜ ᱛᱮᱜᱮ ᱦᱟᱸᱜ, ᱚᱱᱟ ᱰᱟᱦᱟᱨ ᱮᱥᱮᱫ ᱠᱷᱟᱹᱛᱤᱨ ᱛᱮᱜᱮ ᱦᱮᱸ ᱟᱵᱚ ᱱᱤᱛᱚᱜ ᱚᱱᱟ ᱵᱚᱱ ᱥᱚᱯᱷᱚᱞᱚᱜ ᱠᱟᱱᱟ᱾ ᱢᱟᱱᱮ ᱚᱱᱟ ᱡᱟᱭᱜᱟ ᱨᱮᱵᱚᱱ ᱥᱮᱱ ᱠᱟᱱᱟ, ᱵᱟᱠᱷᱟᱱ ᱟᱵᱚ ᱫᱚ ᱡᱟᱦᱟᱸ ᱛᱤᱱ ᱡᱟᱦᱟᱱᱟᱜ ᱵᱚᱱ ᱠᱚᱭ ᱠᱟᱜᱼᱟ ᱾ ᱥᱮ ᱦᱚᱭᱛᱳ ᱫᱚ ᱦᱟᱸᱟᱜ ᱵᱟᱵᱚᱱ ᱧᱟᱢ ᱟᱠᱟᱫ ᱜᱮᱭᱟ᱾
ᱦᱩᱸ ᱦᱩᱸ
ᱦᱩᱸ ᱟᱨ ᱦᱚᱜ ᱚᱭ ᱢᱤᱢᱤᱫᱴᱮᱱ ᱠᱚᱞᱮᱮᱡ ᱠᱚᱨᱮ ᱫᱚ ᱧᱮᱞᱚᱜ ᱠᱟᱱᱟ ᱡᱮᱢᱚᱱ ᱦᱮᱸ ᱜᱚᱝᱠᱮ ᱠᱚᱦᱚᱸ ᱦᱟᱸᱜ ᱟᱹᱰᱤ ᱠᱚᱢ ᱜᱮᱭᱟ᱾ ᱜᱚᱝᱠᱮ ᱠᱚ ᱵᱟᱝ ᱦᱚᱛᱮᱡ ᱛᱮ, ᱢᱟᱱᱮ ᱠᱮᱞᱟᱥ ᱠᱚᱦᱚᱸ ᱴᱷᱤᱠ ᱴᱷᱟᱠ ᱵᱟᱝ ᱦᱩᱭᱩᱜ ᱜᱮᱭᱟ᱾
ᱦᱩᱸ ᱦᱩᱸ ᱮᱴᱠᱮᱴᱚᱲᱮ ᱫᱚ ᱢᱮᱱᱟᱜ ᱟᱠᱟᱜ ᱜᱮᱭᱟ᱾ ᱟᱫᱚ ᱚᱱᱟ ᱦᱚᱸ ᱢᱟᱱᱮ ᱡᱷᱚᱛᱚ ᱨᱮᱡ ᱦᱟᱛᱟᱣ ᱦᱩᱭᱩᱜ-ᱟ ᱡᱷᱚᱛᱚ ᱜᱮ ᱢᱮᱱᱟᱜ ᱟᱵᱚ ᱞᱟᱹᱜᱤᱫ᱾ ᱢᱟᱱᱮ ᱚᱱᱮ ᱚᱱᱟ ᱠᱷᱚᱭ ᱛᱮᱫᱚ ᱵᱟᱝ ᱧᱟᱢᱚᱜ-ᱟ ᱢᱟᱱᱮ ᱥᱚᱞᱦᱮ ᱛᱮᱫᱚ᱾ ᱨᱮᱡ ᱦᱟᱛᱟᱣ ᱦᱩᱭᱩᱜ-ᱟ ᱡᱟᱦᱟᱸ ᱫᱚ ᱟᱨᱠᱤ ᱡᱳᱨ ᱠᱟᱛᱮᱫ᱾
ᱦᱮᱸ ᱮᱠᱟᱞ ᱜᱮ ᱦᱟᱸᱜ ᱮᱠᱫᱚᱢ,
ᱵᱟᱠᱷᱟᱱ ᱱᱚᱜ-ᱚᱭ ᱦᱚᱭᱛᱚ ᱱᱤᱡᱮ ᱠᱚᱦᱚᱸ ᱯᱟᱲᱦᱟᱣ ᱦᱩᱭ ᱠᱟᱱᱟ ᱡᱟᱦᱟᱸ ᱥᱟᱱᱛᱟᱞᱤ ᱢᱤᱰᱤᱭᱟᱢ ᱤᱥᱠᱩᱞ ᱛᱚ᱾ ᱳᱭ ᱟᱨᱠᱤ ᱥᱴᱩᱰᱮᱱᱴ ᱮᱴᱩᱰᱮᱱᱴ ᱞᱟᱹᱭ ᱫᱟᱧ ᱥᱴᱩᱰᱮᱱᱴ ᱦᱚᱭᱛᱳ ᱰᱷᱮᱨ ᱜᱮ ᱢᱮᱱᱟᱜ ᱠᱚᱣᱟ ᱢᱟᱥᱴᱟᱨ ᱵᱟᱨᱭᱟ ᱯᱮᱭᱟ ᱢᱮᱱᱟᱜ ᱠᱚᱣᱟ ᱟᱫᱚ ᱛᱤᱱᱟᱹᱜ ᱜᱟᱱ ᱩᱱᱤ ᱯᱟᱲᱦᱟᱣ ᱫᱟᱲᱮ ᱟᱠᱚᱣᱟᱭ? ᱡᱟᱭ ᱦᱳᱠ ᱚᱱᱠᱟ ᱞᱮᱠᱟᱛᱮ ᱯᱟᱨᱚᱢ ᱟᱹᱜᱩ ᱦᱩᱭ ᱟᱠᱟᱱᱟ ᱮᱴᱠᱮᱴᱚᱬᱮ ᱞᱮᱠᱟ ᱛᱮᱜᱮ᱾
ᱦᱮᱸ ᱟᱫᱚ ᱟᱵᱚ ᱦᱟᱸᱜ ᱡᱟᱦᱟᱸᱛᱤᱱᱟᱹᱜ ᱤᱧ ᱦᱚᱸ ᱚᱱᱟ ᱫᱚ ᱟᱹᱞᱤᱧ ᱫᱚ ᱵᱟᱹᱞᱤᱧ ᱵᱟᱲᱟᱭᱟ ᱟᱹᱵᱤᱱ ᱫᱚ ᱚᱠᱟ ᱵᱮᱡ ᱠᱟᱱᱟ ᱵᱤᱱ ᱦᱟᱸᱜ ᱥᱟᱱᱛᱟᱞᱤ ᱢᱤᱰᱤᱭᱟᱢ ᱨᱮᱱ? ᱟᱫᱚ ᱡᱟᱦᱟ ᱦᱟᱸᱜ ᱯᱩᱭᱞᱩ ᱵᱮᱪ ᱠᱚᱠᱚ ᱪᱟᱞᱟᱣ ᱟᱠᱟᱱᱟ ᱩᱱᱠᱩ ᱫᱚ ᱟᱹᱰᱤ ᱛᱮᱫ ᱜᱮᱠᱚ ᱦᱟᱨᱠᱮᱛ ᱥᱟᱥᱮᱛ ᱠᱟᱛᱮ ᱠᱚ ᱪᱟᱞᱟᱣ ᱟᱠᱟᱱᱟ᱾
ᱛᱚ ᱢᱟᱪᱮᱫ ᱜᱮ ᱵᱟᱠᱚ ᱛᱟᱦᱮᱸ ᱠᱟᱱᱟ ᱟᱹᱞᱤᱧ ᱦᱚᱞᱤᱧ ᱟᱸᱡᱚᱢ ᱠᱟᱜ ᱜᱮᱭᱟ᱾
ᱦᱮᱸ ᱟᱹᱰᱤ ᱦᱟᱨᱠᱮᱛ ᱥᱟᱥᱮᱛ ᱛᱟᱞᱟ ᱛᱮᱜᱮ ᱦᱟᱸᱜ ᱱᱚᱜ-ᱚᱭ ᱱᱤᱛᱚᱜ ᱯᱟᱥ ᱟᱣᱩᱴ ᱠᱟᱛᱮ ᱮᱠᱷᱚᱱ ᱦᱟᱸᱜ ᱵᱤᱭᱮᱰ ᱠᱚᱞᱮᱡ ᱵᱟᱠᱷᱨᱟ ᱦᱟᱸᱜ ᱡᱟᱦᱟᱸᱭ ᱮᱠᱩᱥ ᱛᱟᱨᱤᱠᱷ ᱦᱟᱸᱜ ᱵᱤᱱ ᱞᱟᱹᱭ ᱠᱮᱫᱟ, ᱩᱱ ᱦᱤᱞᱳᱜ ᱫᱚ ᱦᱟᱸᱜ ᱚᱱᱟ ᱞᱟᱹᱜᱤᱫ ᱜᱮᱛᱚ ᱦᱟᱸᱜ ᱨᱟᱸᱜᱟᱣᱱᱟ ᱛᱟᱲᱟᱢ ᱫᱚ ᱦᱟᱸᱜ ᱵᱚᱱ ᱫᱚᱦᱚ ᱠᱟᱜ-ᱟ ᱞᱟᱹᱭ ᱜᱟᱱᱚᱜ-ᱟ᱾ ᱦᱮᱸ
ᱟᱵᱚ ᱢᱤᱫᱴᱮᱱ ᱠᱚᱞᱮᱡ ᱠᱚ ᱮᱢᱟᱵᱚᱱ ᱢᱟ ᱵᱤᱭᱮᱰ ᱠᱚᱞᱮᱡ ᱦᱮᱸ ᱥᱮ ᱵᱟᱝ᱾ ᱟᱹᱰᱤ ᱫᱤᱱ ᱠᱷᱚᱡ ᱱᱚᱣᱟ ᱫᱚ ᱱᱚᱣᱟ ᱢᱟᱱᱮ ᱢᱮᱱ ᱤᱫᱤᱭ ᱦᱩᱭᱩᱜ ᱠᱟᱱ ᱛᱟᱦᱮᱸᱜ ᱟᱫᱚ ᱚᱱᱮ ᱦᱮᱸ ᱵᱟᱝ ᱦᱮᱸ ᱵᱟᱝ ᱛᱟᱦᱮᱸ ᱟᱫᱚ ᱱᱤᱛᱚᱜ ᱫᱚ ᱮᱸ ᱱᱚᱣᱟ ᱠᱟᱹᱢᱤ ᱦᱚᱨᱟ ᱥᱟᱵ ᱦᱩᱭᱩ ᱟᱠᱟᱱᱟ᱾
ᱟᱪᱪᱷᱟ ᱟᱪᱪᱷᱟ, ᱦᱮᱸ ᱡᱟᱭ ᱦᱳᱠ ᱟᱹᱰᱤ ᱱᱟᱯᱟᱭ ᱠᱟᱛᱷᱟ᱾ ᱚᱱᱮ ᱦᱟᱸᱜ ᱡᱟᱦᱟᱢ ᱞᱟᱹᱭ ᱠᱮᱫᱟ ᱨᱟᱢᱜᱚᱲ ᱨᱮᱱᱟᱜ ᱠᱟᱛᱷᱟ ᱚᱸᱰᱮ ᱦᱚᱸ ᱪᱮᱛᱟ ᱚᱱᱠᱟᱜ ᱜᱮ ᱟᱸᱡᱚᱢ ᱞᱮᱱ ᱛᱟᱦᱮᱸᱫ, ᱢᱟᱱᱮ ᱟᱵᱚᱣᱟᱜ ᱫᱚ ᱚᱸᱰᱮ ᱥᱩᱢᱩᱝ ᱫᱚ ᱪᱮᱫᱟᱜ ᱜᱚᱴᱟ ᱮᱢᱱᱤᱛᱮ ᱠᱚᱞᱮᱡ ᱠᱚᱨᱮ ᱦᱚᱸ ᱧᱮᱞ ᱞᱮᱠᱷᱟᱱ ᱢᱟᱱᱮ ᱟᱵᱚᱣᱟᱜ ᱯᱟᱹᱨᱥᱤ ᱛᱮᱫᱚ ᱦᱚᱭᱛᱚ ᱠᱩᱠᱞᱤ ᱥᱟᱠᱟᱢ ᱦᱚᱸ ᱵᱟᱵᱚᱱ ᱧᱟᱢᱟ, ᱢᱟᱱᱮ ᱵᱟᱝᱞᱟ ᱯᱟᱹᱨᱥᱤ ᱛᱮᱵᱚᱱ ᱧᱟᱢᱟ, ᱦᱮᱸ ᱟᱫᱚ ᱚᱱᱟ ᱞᱟᱹᱜᱤᱫ ᱦᱚᱸ ᱢᱟᱱᱮ ᱰᱟᱦᱟᱨ ᱨᱮᱵᱚᱱ ᱟᱲᱜᱚᱱ ᱢᱟᱱᱮ ᱤᱱᱟᱹ ᱚᱱᱟ ᱡᱩᱫᱤ ᱰᱟᱦᱟᱨ ᱨᱮ ᱵᱟᱵᱚᱱ ᱟᱬᱜᱚᱱᱟ ᱛᱟᱦᱚᱞᱮ ᱟᱵᱚᱣᱟᱜ ᱡᱟᱦᱟᱸ ᱮᱴᱠᱮᱴᱚᱬᱮ ᱵᱟᱝ ᱥᱚᱞᱦᱮᱜ ᱛᱟᱵᱚᱱᱟ ᱦᱟᱸᱜ ᱚᱱᱠᱟ ᱦᱚᱸ ᱧᱮᱞ ᱟᱠᱟᱱᱟ᱾
ᱦᱩᱸ ᱦᱩᱸ,
ᱦᱮᱸ,
ᱮᱠᱫᱚᱢ ᱮᱠᱫᱚᱢ ᱱᱚᱣᱟ ᱫᱚ ᱡᱷᱚᱛᱚ ᱦᱚᱲ ᱡᱩᱢᱤᱫ ᱞᱟᱜᱟᱣ ᱵᱚᱱᱟ ᱵᱟᱠᱷᱟᱡ ᱫᱚ ᱵᱟᱭ ᱜᱟᱱᱚᱜ-ᱟ᱾ ᱦᱮᱸ ᱥᱮ ᱵᱟᱝ ᱟᱵᱚᱣᱟᱜ ᱡᱟᱦᱟᱸ ᱟᱭᱳ ᱟᱲᱟᱝ ᱛᱮ ᱱᱚᱜ-ᱚᱭ ᱯᱟᱲᱦᱟᱜ ᱯᱟᱲᱦᱟᱜ ᱵᱚᱱ ᱮᱛᱚᱦᱚᱵ ᱟᱠᱟᱫᱟ ᱱᱚᱣᱟ ᱛᱚ ᱟᱵᱚ ᱦᱟᱨᱟ ᱤᱫᱤ ᱦᱩᱭᱩᱜ ᱛᱟᱵᱚᱱᱟ ᱟᱨ ᱱᱚᱣᱟ ᱨᱮᱱᱟᱜ ᱠᱟᱹᱢᱤ ᱫᱚ ᱟᱵᱚᱣᱟᱜ ᱜᱮ ᱠᱟᱱᱟ, ᱱᱚᱣᱟ ᱡᱚᱛᱚ ᱡᱚᱛᱚᱱ ᱦᱟᱨᱟᱣ ᱫᱚ,
ᱦᱮᱸ ᱦᱮᱸ ᱦᱮ ᱸ ᱤᱧᱤᱧ ᱟᱹᱞᱤᱧ ᱞᱤᱧ ᱟᱸᱡᱚᱢ ᱟᱠᱟᱫᱟ, ᱟᱞᱮ ᱡᱟᱱᱟᱢ ᱟᱲᱟᱝ ᱟᱵᱚ ᱡᱟᱦᱟᱸ ᱟᱭᱳ ᱟᱲᱟᱝ ᱛᱮ ᱥᱮ ᱱᱚᱣᱟ ᱡᱟᱦᱟᱸ ᱥᱟᱱᱛᱟᱞᱤ ᱢᱤᱰᱤᱭᱟᱢ ᱛᱮ ᱯᱟᱲᱦᱟᱜ ᱞᱟᱹᱜᱤᱫ ᱛᱮᱫᱚ ᱦᱟᱸᱜ ᱢᱟᱱᱮ ᱩᱱᱟᱹᱜ ᱡᱮ ᱟᱹᱰᱤ ᱥᱚᱦᱚᱡ ᱛᱮᱜᱮ ᱵᱚᱱ ᱧᱟᱢ ᱜᱚᱫ ᱠᱟᱫᱟ ᱯᱟᱲᱦᱟᱜ ᱨᱮᱱᱟᱜ ᱦᱟᱸᱜ ᱟᱹᱭᱫᱟᱹᱨ ᱚᱱᱠᱟ ᱦᱚᱸ ᱵᱟᱝᱟ ᱟᱹᱰᱤ ᱠᱚᱥᱴᱚ ᱛᱟᱞᱟ ᱛᱮᱜᱮ ᱦᱟᱸᱜ ᱵᱚᱱ ᱧᱟᱢ ᱠᱟᱜ-ᱟ᱾
ᱚᱱᱠᱟ ᱜᱮ ᱟᱨᱠᱤ ᱤᱭᱟᱹ ᱠᱟᱛᱮᱜ ᱜᱮᱵᱚᱱ ᱧᱟᱢ ᱠᱟᱫᱟ, ᱚᱱᱟ ᱥᱚᱞᱦᱮ ᱛᱮᱫᱚ ᱵᱟᱵᱚᱱ ᱚᱠᱚᱭ ᱦᱚᱸ ᱵᱟᱠᱚ ᱠᱷᱚᱡᱚᱜ-ᱟ ᱡᱮ ᱟᱵᱚ ᱩᱱᱱᱚᱛᱤ ᱥᱮᱫ ᱵᱚᱱ ᱪᱟᱞᱟᱜ ᱢᱟ ᱦᱮᱸ ᱥᱮ ᱵᱟᱝ ᱮᱴᱟᱜ ᱪᱷᱟᱹᱛᱤᱠ ᱡᱟᱹᱛ ᱠᱤ ᱟᱨ ᱠᱷᱚᱡᱚᱜ-ᱟ ᱡᱮ ᱵᱟᱝ ᱟᱵᱚ ᱥᱟᱱᱛᱟᱲ ᱦᱚᱯᱚᱱ ᱵᱚᱱ ᱩᱱᱱᱚᱛᱤᱜ ᱢᱟ ᱵᱟᱠᱷᱟᱱ ᱛᱚ ᱟᱠᱚ ᱫᱚᱠᱚ ᱮᱲᱮᱜ-ᱟ᱾ ᱵᱟᱠᱚ ᱮᱲᱮ ᱫᱟᱲᱮᱭᱟ ᱵᱚᱱᱟ ᱥᱮ᱾
ᱦᱮᱸ ᱦᱮᱸ᱾
ᱦᱩᱸ-ᱩ ᱟᱫᱚ ᱡᱟᱭᱦᱳᱠᱼᱼ ᱫᱮᱠᱷᱤ ᱟᱨ ᱱᱚᱣᱟ ᱛᱤᱱᱟᱹᱜ ᱴᱟ ᱠᱟᱹᱢᱤ ᱥᱟᱠᱥᱮᱥ ᱵᱚᱱ ᱧᱟᱢ ᱮᱫᱟ᱾ ᱦᱮᱸ ᱥᱮ ᱵᱟᱝ ᱟᱨ ᱥᱟᱠᱥᱮᱥ ᱧᱟᱢ ᱫᱚᱨᱠᱟᱨ ᱠᱟᱱ ᱜᱮᱭᱟ᱾ ᱫᱤᱱ ᱫᱤᱱ ᱫᱚ ᱛᱤᱱᱟᱹᱜ ᱮᱢ ᱧᱮᱞ ᱤᱫᱤᱭᱟ ᱟᱹᱰᱤ ᱜᱟᱱ ᱧᱮᱞ ᱦᱩᱭ ᱮᱱᱟᱼᱼ
ᱦᱮᱸ ᱟᱫᱚ ᱦᱟᱸᱜ ᱚᱱᱮ ᱚᱱᱟ ᱥᱮᱫᱟᱭ ᱦᱟᱸᱜ ᱚᱱᱟᱼᱼ ᱡᱮᱢᱚᱱ ᱥᱤᱫᱩ ᱠᱟᱹᱱᱩ ᱛᱟᱠᱚᱣᱟᱜ ᱚᱠᱛᱚ ᱨᱮ ᱞᱟᱹᱭ ᱜᱟᱱᱚᱜᱼᱟ ᱩᱱᱠᱩ ᱦᱚᱸᱛᱚ ᱴᱷᱤᱠᱼᱼ ᱴᱷᱤᱠ ᱴᱷᱟᱠ ᱚᱱᱠᱟ ᱟᱠᱚᱣᱟᱜ ᱟᱹᱭᱫᱟᱹᱨ ᱵᱟᱝ ᱧᱟᱢ ᱠᱷᱟᱹᱛᱤᱨ ᱜᱮ ᱦᱟᱸᱜ ᱟᱨ ᱩᱱᱠᱩ ᱪᱮᱛᱟᱱ ᱨᱮ ᱱᱟᱦᱟ ᱪᱟᱨ ᱠᱷᱛᱤᱨᱼᱼ ᱠᱷᱟᱹᱛᱤᱨ ᱜᱮ ᱦᱟᱸᱜ ᱡᱟᱸᱦᱟ ᱩᱱᱟᱹᱜ ᱢᱟᱨᱟᱝ ᱦᱩᱞ ᱠᱚ ᱥᱟᱯᱲᱟᱣ ᱞᱮᱜᱼᱟ ᱡᱟᱦᱟᱸ ᱫᱚ ᱦᱟᱸᱜ ᱛᱤᱨᱤᱥᱮ ᱡᱩᱱᱼᱼ ᱦᱩᱞ ᱢᱟᱦᱟ ᱢᱮᱱᱛᱮᱠᱚ ᱪᱷᱟᱹᱴᱭᱟᱹᱨ ᱞᱮᱫ ᱛᱟᱦᱮᱸᱫ ᱟᱫᱚ ᱚᱱᱠᱟᱜᱮ ᱡᱚᱫᱤ ᱟᱵᱚᱣᱟᱜ ᱦᱚᱸ ᱵᱟᱝᱼᱼ ᱱᱚᱣᱟ ᱠᱟᱹᱢᱤ ᱠᱚ ᱵᱟᱝ ᱦᱟᱨᱟ ᱵᱩᱨᱩᱜᱼᱟ ᱛᱟᱦᱚᱞᱮ ᱟᱵᱚᱦ ᱦᱚᱸ ᱢᱤᱫ ᱫᱤᱱ ᱵᱟᱝ ᱢᱤᱫ ᱫᱤᱱ ᱫᱚ ᱚᱱᱟᱼᱼ ᱠᱟᱹᱢᱤᱨᱮ ᱞᱟᱦᱟᱜ ᱛᱮᱵᱚᱱ ᱵᱚᱲᱦᱮᱜᱼᱟ ᱦᱮᱸᱥᱮ ᱵᱟᱝ?
ᱮᱠᱫᱚᱢ ᱚᱱᱟ ᱜᱮᱛᱚ ᱫᱚᱨᱠᱟᱨ ᱱᱤᱛᱚᱜ ᱫᱚ ᱡᱩᱢᱤᱫᱼᱼ ᱡᱩᱢᱤᱫ ᱠᱟᱛᱮᱫ ᱡᱩᱢᱤᱫ ᱪᱷᱟᱲᱟ ᱵᱟᱵᱚᱱ ᱧᱟᱢ ᱫᱟᱲᱮᱭᱟᱜᱼᱟ᱾
ᱦᱮᱸ ᱟᱨ ᱡᱮᱢᱚᱱ ᱩᱱᱫᱤᱱ ᱫᱚ ᱛᱟᱦᱮᱸ ᱠᱟᱱᱟ ᱡᱟᱹᱥᱛᱤ ᱦᱚᱲᱜᱮ ᱟᱹᱰᱤ ᱡᱩᱢᱤᱫ ᱠᱟᱛᱮ ᱠᱚᱼᱼ